ᱴᱮᱸ ᱦᱮᱸ ᱦᱮᱞᱳ ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱜᱚᱝᱠᱮ
ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱦᱮᱸ ᱱᱤᱭᱟᱹ ᱜᱷᱟᱹᱲᱤᱡ ᱫᱚ ᱚᱲᱟᱜ ᱠᱚᱨᱮ ᱜᱮ ᱟᱹᱵᱤᱱ ᱜᱮ ᱪᱮᱫ ᱠᱚᱵᱤᱱ ᱪᱤᱠᱟᱹᱭᱮᱫᱼᱟ?
ᱦᱮᱸ ᱟᱹᱞᱤᱧ ᱦᱚᱸ ᱱᱚᱜᱼᱚᱭ ᱱᱤᱭᱟᱹ ᱦᱤᱞ ᱦᱚᱸ ᱚᱲᱟᱜ ᱨᱮᱜᱮ ᱟᱫᱚ᱾ ᱱᱟᱥᱮ ᱚᱲᱟᱜ ᱦᱚᱲ ᱠᱚ ᱯᱷᱳᱱ ᱞᱮᱫᱟ ᱛᱚ ᱚᱱᱟ ᱦᱚᱥᱯᱤᱴᱟᱞ ᱥᱮᱫ ᱜᱮ ᱪᱟᱞᱟᱣ ᱦᱩᱭᱩᱜ ᱞᱟᱹᱜᱤᱫ ᱠᱟᱹᱴᱤᱡ
ᱚᱦᱚ ᱚ ᱟᱪᱷᱟ ᱚᱲᱟᱜ ᱦᱚᱲ ᱠᱟᱹᱴᱤᱡ ᱚᱥᱩᱥᱛᱷᱚ ᱜᱮᱭᱟ ᱠᱚ ᱥᱮ ᱪᱮ ᱚᱠᱟᱞᱮᱠᱟ?
ᱦᱮᱸ ᱚᱥᱩᱵᱤᱫᱟ ᱧᱚᱜ ᱜᱮᱭᱟ ᱠᱚ ᱟᱫᱚ ᱵᱷᱚᱛᱤ ᱨᱮᱫᱚ ᱢᱮᱱᱟᱜ ᱠᱟᱜ ᱠᱚᱣᱟ ᱦᱚᱞᱟ ᱢᱟᱟᱦᱫᱷᱮᱨ ᱠᱷᱚᱱᱟᱜ ᱜᱮ ᱟᱫᱚ ᱮᱱᱛᱮ ᱚᱠᱛᱚ ᱜᱮ ᱵᱟᱝ ᱧᱟᱢᱚᱜ ᱠᱟᱱᱟ ᱛᱚ ᱰᱮᱞᱤᱜᱮᱥᱚᱱ ᱦᱮᱜ ᱦᱩᱭᱩᱜ ᱠᱟᱱᱟ ᱟᱫᱚ᱾ ᱛᱮᱦᱮᱧ ᱦᱚᱸ ᱠᱚ ᱯᱷᱳᱱ ᱞᱮ ᱟ ᱫᱟᱠᱚ ᱛᱟᱦᱚᱞᱮ ᱦᱤᱡᱩᱜ ᱢᱮ ᱟᱨ ᱚᱱᱠᱟ ᱟᱨᱠᱤ ᱦᱳᱭ
ᱟᱫᱚ ᱢᱟᱱᱮ ᱦᱚᱜᱼᱚᱭ ᱡᱮ ᱪᱮᱫᱮᱠᱟ ᱦᱚᱜᱼᱚᱭ ᱟᱵᱚᱦᱟᱣᱟ ᱠᱚ ᱠᱟᱹᱴᱤᱡ ᱛᱚ ᱪᱮᱧᱡᱚᱜ ᱠᱟᱱᱟ ᱚᱱᱟ ᱠᱚ ᱨᱩᱣᱟ ᱨᱚᱵᱟ ᱥᱮ ᱟᱨ ᱚᱠᱟᱮ ᱞᱮᱠᱟ ᱦᱟᱜ
ᱦᱚ ᱠᱟᱹᱴᱤᱡ ᱥᱤᱨᱤᱭᱟᱥ ᱧᱚᱜ ᱜᱮ ᱚᱱᱟ ᱤᱭᱟᱹ ᱠᱟᱱᱟ ᱛᱚ, ᱚᱱᱟ ᱸ ᱥᱮ ᱪᱮᱫ ᱠᱚ ᱢᱮᱛᱟᱜ ᱠᱟᱱᱟ ᱚᱯᱟᱨᱮᱥᱮᱱ ᱠᱟᱜᱼᱟ ᱠᱚ ᱦᱮᱸ ᱥᱮ ᱟᱫᱚ ᱚᱱᱟ ᱞᱟᱹᱜᱤᱫ ᱜᱮ ᱟᱫᱚ ᱡᱟᱦᱟᱸ ᱥᱮᱫ ᱵᱟᱭᱨᱤ ᱠᱚ ᱩᱰᱩᱠ ᱵᱚᱞᱚ ᱥᱮ ᱚᱱᱠᱟ ᱵᱟᱛᱷᱨᱩᱢ ᱠᱚ ᱤᱫᱤ ᱟᱹᱜᱩ ᱦᱩᱭᱩᱜᱼᱟ ᱛᱚ ᱟᱫᱚ ᱚᱱᱟ ᱤᱭᱟᱹ ᱛᱮᱜᱮ ᱦᱟᱸ ᱚᱱᱚᱛ ᱨᱮᱜᱮ ᱛᱚ ᱦᱚᱳᱭᱛᱚ ᱟᱭᱩᱵ ᱵᱮᱲᱟᱧ ᱦᱮᱡ ᱟᱠᱟᱱᱟ ᱟᱨ ᱦᱚᱸᱜ ᱚᱭ ᱥᱮᱛᱟᱜ ᱵᱮᱲᱟ ᱚᱲᱟᱜ ᱨᱮᱠᱚ ᱛᱟᱦᱮᱸ ᱞᱮᱱᱟ ᱟᱨᱚ᱾ ᱛᱚ ᱮᱱᱛᱮ ᱟᱨᱚᱸ ᱦᱮᱡ ᱦᱩᱭ ᱠᱟᱱᱟ ᱛᱮᱦᱤᱧ ᱟᱨᱠᱤ ᱪᱟᱞᱟᱣ ᱟᱨᱚ ᱦᱩᱭᱩᱜᱼᱟ
ᱦᱳᱭ ᱟᱫᱚ ᱢᱟᱱᱮ ᱱᱚᱣᱟ ᱫᱚᱵᱚᱱ ᱵᱟᱲᱟᱭ ᱠᱟᱜ ᱜᱮᱭᱟ ᱢᱟᱱᱮ ᱦᱚᱲᱢᱚ ᱡᱤᱣᱤ ᱨᱮᱫᱚ ᱨᱩᱣᱽ ᱦᱟᱹᱥᱩ ᱮᱢᱟᱱ ᱛᱚᱢᱟᱱ ᱫᱚ ᱦᱩᱭᱩᱜ ᱜᱮᱭᱟ ᱟᱫᱚ ᱡᱚᱠᱷᱚᱱ ᱜᱮ ᱨᱩᱣᱟᱹ ᱦᱟᱹᱥᱩ ᱛᱚ ᱚᱱᱮ ᱚᱝᱠᱟ ᱦᱩᱭᱩᱜᱼᱟ ᱩᱱᱜᱮ ᱟᱫᱚ ᱰᱟᱠᱛᱟᱨ ᱠᱷᱟᱱᱟ ᱥᱮ ᱦᱚᱸᱥᱯᱤᱴᱟᱞ ᱠᱚᱫᱚ ᱵᱚᱱ ᱥᱮᱱᱚᱜ ᱜᱮᱭᱟ ᱥᱮ ᱦᱚᱲᱢᱚ ᱡᱤ ᱡᱟᱛᱮ ᱴᱷᱤᱠ ᱨᱩᱣᱟᱹᱲᱚᱜ ᱢᱟ ᱦᱮᱸ ᱥᱮ ᱵᱟᱝ
ᱮᱠᱟᱞ ᱮᱠᱟᱞ ᱮᱠᱟᱞ ᱟᱫᱚ ᱜᱚᱢᱠᱮ ᱱᱚᱜᱼᱚᱭ ᱡᱮᱢᱚᱱ ᱱᱚᱜᱼᱚᱭ ᱚᱲᱟᱜ ᱦᱚᱲ ᱵᱷᱩᱨᱛᱤ ᱢᱮᱱᱟᱜ ᱠᱚᱣᱟ ᱚᱱᱟ ᱥᱟᱶ ᱥᱟᱶᱛᱮ ᱤᱧ ᱱᱚᱜ ᱚᱭ ᱡᱮ ᱯᱮ ᱯᱩᱱ ᱫᱤᱱ ᱚᱸᱰᱮᱧ ᱛᱟᱦᱮᱸ ᱦᱮᱡ ᱮᱱᱟ ᱥᱮ ᱟᱫᱚ ᱤᱧ ᱦᱚᱸ ᱨᱩᱣᱟᱹ ᱡᱚᱴᱟᱣᱟᱫᱤᱧᱟ ᱢᱤᱫ ᱫᱤᱱ ᱫᱚ ᱮᱢᱚᱱ ᱨᱩᱣᱟᱹ ᱨᱩᱣᱟᱹ ᱨᱟᱯ ᱵᱟᱝ ᱦᱮᱸ ᱮᱠᱥᱚ ᱛᱤᱱᱟᱹᱜ ᱮᱠᱥᱚ ᱛᱤᱱ ᱰᱤᱜᱽᱨᱤ
ᱦᱳᱸ
ᱱᱩᱱᱟᱹᱜ ᱜᱟᱱ ᱨᱩᱟᱹ ᱨᱟᱠᱟᱵ ᱮᱱᱟ ᱢᱟᱱᱮ ᱮᱢᱚᱱ ᱦᱚᱲᱢᱚ ᱛᱤ ᱡᱟᱸᱜᱟ ᱞᱚᱞᱚ ᱚᱱᱟ ᱥᱟᱶᱛᱮ ᱦᱚᱲᱢᱚ ᱠᱚᱦᱚᱸ ᱠᱟᱹᱢᱤ ᱵᱟᱭ ᱮᱢᱮᱜᱼᱟ ᱦᱮᱸ
ᱦᱮᱸ ᱟᱪᱪᱷᱟ ᱟᱫᱚ ᱚᱱᱠᱟ ᱫᱚ ᱦᱩᱭᱩᱜ ᱜᱮᱭᱟ ᱥᱮ ᱢᱟᱱᱮ ᱢᱤᱫᱴᱮᱱ ᱡᱟᱭᱜᱟ ᱨᱮᱜ ᱥᱚᱵᱽᱚᱢᱚᱭ ᱢᱟᱱᱮ ᱟᱱᱠᱚᱢᱯᱷᱳᱚᱨᱴᱮᱵᱮᱞ ᱠᱟᱹᱴᱤᱡ ᱵᱩᱡᱷᱟᱹᱜ ᱜᱮᱭᱟ ᱥᱮ
ᱦᱮᱸ ᱠᱟᱛᱷᱟ ᱢᱟ ᱠᱟᱱᱜᱮ ᱟᱫᱚ ᱮᱱᱛᱮ ᱟᱫᱚ ᱤᱧᱟᱹᱜ ᱢᱤᱫᱴᱮᱱ ᱥᱚᱢᱚᱥᱥᱟ ᱫᱚ ᱜᱚᱝᱠᱮ ᱢᱟᱱᱮ ᱚᱱᱟ ᱫᱟᱠᱟ ᱠᱚ ᱚᱸᱰᱮ ᱜᱮ ᱡᱩᱫᱤᱠᱚ ᱤᱫᱤᱭᱟ ᱥᱮ ᱫᱟᱠᱟ ᱡᱚᱢ ᱜᱮ ᱵᱟᱝ ᱥᱟᱱᱟᱧᱟ ᱦᱮᱸ ᱥᱮᱮ ᱚᱭ ᱡᱮᱢᱚᱱᱤᱧ ᱥᱮᱛᱟᱜ ᱵᱮᱲᱟᱧ ᱪᱟᱞᱟᱜ ᱠᱟᱱᱟ ᱟᱫᱚ ᱮᱠᱫᱚᱢ ᱦᱟᱱᱮ ᱮᱜᱟᱨᱚᱴᱟ ᱧᱤᱫᱟᱹ ᱮᱜᱟᱨᱚᱴᱟ ᱵᱟᱨᱚᱴᱟ ᱛᱮᱜᱤᱧ ᱨᱩᱣᱟᱹᱲᱟ ᱚᱲᱟᱜ ᱛᱚ ᱮᱱᱛᱮ ᱫᱟᱠᱟ ᱫᱚ ᱡᱚᱢ ᱵᱟᱹᱧ ᱡᱚᱢᱟ
ᱢᱟᱱᱮ ᱴᱷᱤᱠ ᱴᱷᱟᱠ ᱡᱚᱢ ᱧᱩ ᱨᱮᱭᱟᱜ ᱦᱚᱸ ᱮᱸᱴᱠᱮᱴᱚᱲᱮ ᱟᱨ ᱯᱚᱨᱮ ᱚᱸᱰᱮᱱᱟᱜ ᱯᱚᱨᱤᱵᱮᱥ ᱠᱚ ᱠᱟᱹᱴᱤᱡ ᱟᱞᱟᱜᱽ ᱧᱚᱜ ᱜᱮᱭᱟ ᱦᱮᱸ ᱥᱮ
ᱟᱫᱚ ᱦᱮᱡ ᱠᱟᱛᱮᱜ ᱟᱨᱦᱚᱸ ᱛᱩᱯᱩ ᱦᱩᱭᱩᱜᱼᱟᱥᱮ ᱟᱫᱚ ᱤᱱᱟᱹ ᱤᱭᱟᱹ ᱛᱮᱜᱮ ᱟᱫᱚ ᱨᱩᱣᱟᱹ ᱨᱟᱵᱟᱝ ᱡᱚᱴᱟᱣ ᱫᱤᱧᱟ ᱛᱟᱦᱚᱞᱮ ᱜᱚᱢᱠᱮ ᱱᱤᱭᱟᱹ ᱜᱷᱟᱹᱲᱤᱡ ᱫᱚ ᱪᱮᱫ ᱠᱚᱢ ᱪᱤᱠᱟᱹ ᱵᱟᱲᱟᱭᱮᱫᱟ
ᱱᱤᱭᱟᱹ ᱜᱷᱟᱹᱲᱤᱡ ᱫᱚ ᱮ ᱚᱲᱟᱜ ᱠᱚᱨᱮᱜᱮ ᱟᱨᱠᱤ ᱟᱫᱚ ᱪᱟᱥ ᱠᱟᱹᱢᱤ ᱠᱚᱦᱚᱸ ᱟᱹᱣᱨᱤ ᱮᱛᱚᱦᱚᱵᱚᱜᱼᱟ ᱫᱟᱜ ᱢᱟ ᱚᱱᱠᱟ ᱛᱚ ᱵᱟᱝ ᱤᱭᱟᱹ ᱦᱩᱭ ᱟᱠᱟᱱᱟ
ᱦᱮᱸ ᱦᱮᱸ ᱠᱟᱛᱷᱟ ᱢᱟ ᱠᱟᱱ ᱜᱮ ᱫᱟᱜ ᱡᱟᱹᱲᱤ ᱵᱟᱝ ᱞᱟᱜᱟᱜ ᱛᱟᱞᱮ ᱠᱷᱟᱱ ᱪᱤᱠᱟᱛᱮ ᱟᱫᱚᱢ ᱨᱚᱦᱚᱭᱟ ᱵᱟᱝ
ᱦᱚᱭ
ᱡᱚᱛᱚ ᱦᱚᱲ ᱜᱮ ᱚᱱᱟᱜᱮ ᱛᱟᱸᱜᱤ ᱛᱟᱲᱟᱜ ᱨᱮ ᱦᱮᱱᱟᱜ ᱵᱚᱱᱟ ᱜᱚᱝᱠᱮ ᱟᱫᱚ ᱪᱮᱤᱠᱟᱹᱭᱟᱢ ᱯᱟᱪᱮ ᱟᱵᱚ ᱪᱟᱸᱫᱩ ᱵᱚᱝᱜᱟ ᱟᱹᱲᱤ ᱟᱹᱲᱤᱥ ᱠᱟᱜ ᱵᱚᱱᱟ ᱤᱱᱟᱹ ᱦᱚᱛᱮᱡ ᱛᱮ ᱵᱟᱭ ᱫᱟᱜ ᱡᱟᱹᱲᱤᱭᱜᱼᱟ ᱵᱟᱝ
ᱚᱱᱟ ᱫᱚ ᱴᱷᱤᱠ ᱞᱟᱹᱭ ᱵᱟᱝ ᱜᱟᱱᱚᱜᱼᱟ ᱟᱫᱚ ᱚᱱᱟᱫᱚ ᱵᱟᱝᱵᱚᱱ ᱧᱮᱞ ᱞᱟᱹᱭ ᱫᱟᱲᱮᱭᱟᱜᱼᱟ ᱟᱫᱚ ᱢᱟᱱᱮ ᱡᱟᱦᱟᱸ ᱯᱨᱟᱠᱨᱤᱛᱤᱠ ᱨᱮᱱᱟᱜ ᱤᱭᱟᱹ ᱠᱟᱱᱟ ᱦᱮᱸ ᱥᱮ ᱟᱵᱚ ᱫᱚ ᱡᱮᱢᱚᱱ ᱵᱤᱨᱼᱵᱩᱨᱩ ᱫᱟᱨᱮᱼ ᱱᱟᱹᱲᱤ ᱠᱚ ᱡᱩᱫᱤ ᱦᱟᱹᱞᱤᱼ ᱦᱟᱹᱲᱭᱟᱹᱲ ᱛᱟᱦᱮᱱᱟ ᱫᱟᱜ ᱡᱟᱹᱲᱤ ᱠᱚᱦᱚᱸ ᱚᱠᱛᱚ ᱱᱟᱹᱯᱤᱛ ᱦᱩᱭᱩᱜᱼᱟ ᱟᱫᱚ ᱵᱤᱨ ᱵᱩᱨᱩ ᱠᱚ ᱴᱟᱺᱰᱤ ᱤᱭᱟᱹᱭ ᱫᱟᱵᱚᱱ ᱟᱫᱚ ᱚᱠᱟᱨ ᱨᱮᱮᱫ ᱚᱠᱛᱚ ᱚᱠᱛᱚ ᱨᱮᱫᱚ ᱫᱟᱜ ᱮ ᱡᱟᱹᱲᱤᱭᱟᱵᱚᱱᱟᱭ ᱢᱟᱥᱮ
ᱦᱳᱭ ᱟᱫᱚ ᱚᱱᱟᱜᱮ ᱩᱱᱠᱤᱱᱤᱱ ᱞᱟᱹᱭᱮᱫ ᱫᱚ ᱚᱱᱟᱜᱤᱧ ᱞᱟᱹᱭᱫᱟ ᱯᱟᱪᱮᱫ ᱚᱱᱟ ᱠᱷᱟᱹᱛᱤᱨ ᱨᱜᱮ ᱥᱟᱵᱚᱱ ᱠᱟᱱᱟᱭ ᱟᱫᱚ ᱟᱵᱚᱜᱮ ᱢᱟ ᱚᱱᱟ ᱞᱟᱭᱮᱱ ᱫᱚᱵᱚᱱ ᱵᱟᱹᱲᱤᱡᱮᱜᱼᱟ ᱦᱮᱸ ᱵᱟᱝ
ᱦᱮᱸ
ᱟᱵᱚ ᱜᱮᱛᱵᱚᱱ ᱵᱟᱹᱲᱤᱡᱮᱜᱼᱟ ᱡᱮ ᱡᱟᱦᱟᱸ ᱯᱚᱨᱤᱢᱟᱱ ᱫᱟᱨᱮ ᱠᱚ ᱛᱟᱸᱦᱮ ᱞᱟᱹᱠ ᱠᱟᱱ ᱛᱟᱦᱮᱸᱫ ᱚᱱᱟ ᱫᱚ ᱟᱵᱚ ᱛᱷᱚᱲᱟ ᱜᱟᱱ ᱯᱩᱭᱥᱟᱹ ᱞᱳᱵᱷ ᱞᱟᱞᱪ ᱠᱷᱟᱹᱛᱤᱨ ᱫᱟᱨᱮ ᱠᱚᱵᱚᱱ ᱢᱟᱜ ᱜᱤᱰᱤᱭᱮᱫᱼᱟ ᱦᱟᱸ
ᱦᱳᱭ
ᱤᱨᱤᱧᱮᱫᱼᱟ ᱝᱠᱟᱱᱟᱜ ᱠᱷᱟᱹᱛᱤᱨ ᱜᱤᱧ ᱞᱟᱹᱭᱫᱟ ᱜᱚᱢᱠᱮ ᱦᱳᱭ
ᱛᱚ ᱭ ᱥᱮ ᱫᱟᱜ ᱡᱟᱹᱲᱤ ᱦᱚᱜᱼᱚ ᱱᱚᱝᱠᱟ ᱛᱟᱦᱚᱞᱮ ᱟᱵᱤᱱ ᱱᱚᱜᱼᱚᱭ ᱡᱮ ᱵᱤᱨ ᱵᱩᱨᱩ ᱠᱚ ᱢᱟᱜ ᱩᱡᱟᱹᱲᱚᱜ ᱠᱟᱱᱟ ᱫᱟᱜ ᱡᱟᱹᱲᱤ ᱠᱚ ᱴᱷᱤᱠ ᱴᱷᱟᱠ ᱵᱟᱭ ᱦᱩᱭᱩᱜ ᱠᱟᱱᱟ ᱱᱚᱣᱟ ᱫᱟᱹᱵᱤ ᱪᱮᱫ ᱞᱮᱠᱟ ᱪᱮᱫ ᱞᱮᱠᱟ ᱵᱤᱱ ᱢᱚᱱᱮᱭᱟ ᱟᱵᱤᱱᱟᱜ ᱢᱮᱫ ᱛᱮ ᱪᱮᱫ ᱞᱮᱠᱟ ᱵᱤᱱ
ᱟᱹᱞᱤᱧᱟᱜ ᱢᱮᱫ ᱛᱮ ᱡᱩᱫᱤ ᱞᱟ. ᱭᱚᱜᱼᱟ ᱵᱟᱝ ᱱᱚᱣᱟ ᱫᱚ ᱮᱠᱪᱩᱭᱮᱞᱤ ᱟᱵᱚ ᱢᱟᱹᱱᱢᱤ ᱠᱚᱣᱟᱜ ᱦᱚᱸ ᱠᱟᱹᱴᱤᱡ ᱟᱸᱰᱤ ᱜᱮ ᱱᱚᱣᱟ ᱨᱮᱱᱟᱝ ᱤᱭᱟᱹ ᱢᱮᱱᱟᱜ ᱟᱠᱟᱫᱟ ᱵᱷᱩᱞ ᱫᱚ ᱪᱮᱫᱟᱜ ᱤᱧ ᱞᱟᱹᱭᱟ ᱥᱩᱫᱷᱩ ᱡᱮ ᱱᱚᱜᱼᱚ ᱱᱚᱣᱟ ᱫᱟᱨᱮ ᱠᱚᱵᱚᱱ ᱢᱟᱜ ᱫᱟ ᱚᱱᱟ ᱠᱷᱟᱹᱛᱤᱨ ᱜᱮ ᱫᱚ ᱵᱟᱹᱧ ᱞᱮᱭᱟ ᱚᱱᱟ ᱵᱟᱫ ᱛᱮᱦᱚᱸ ᱮᱴᱟᱜ ᱟᱹᱰᱤ ᱟᱭᱢᱟ ᱞᱮᱠᱟᱱᱟᱜ ᱚᱱᱠᱟᱱᱟᱜ ᱚᱡᱮ ᱠᱚᱫᱚ ᱢᱮᱱᱟᱜᱼᱟ ᱡᱟᱦᱟᱸ ᱠᱚᱫᱚ ᱟᱵᱚ ᱱᱟᱦᱟᱜ ᱵᱚ ᱧᱮᱞᱮᱜᱼᱟ ᱟ ᱯᱨᱚᱛᱛᱮᱠᱴᱤ ᱚᱲᱟᱜ ᱨᱮ ᱦᱟᱱᱮ ᱪᱮᱫ ᱠᱚ ᱪᱤᱠᱟᱹᱭ ᱫᱟ ᱢᱤᱱᱤ ᱵᱚᱱ ᱵᱟᱹᱭᱥᱟᱹᱣᱮᱫᱼᱟ ᱢᱤᱞ ᱵᱚᱱ ᱵᱟᱹᱭᱥᱟ. ᱣ ᱫᱟᱥᱮ ᱥᱮ ᱪᱮᱫ ᱟᱫᱚ ᱡᱟᱦᱟᱸ ᱚᱛ ᱞᱟᱛᱟᱨ ᱨᱮᱱᱟᱜ ᱫᱟᱜ ᱠᱚ ᱚᱱᱟ ᱠᱚ ᱪᱤᱠᱟᱜ ᱠᱟᱱᱟ ᱪᱮᱛᱟᱱ ᱨᱟᱠᱟᱵᱚᱜ ᱠᱟᱱᱟ ᱦᱮᱸ ᱚᱱᱟ ᱯᱚᱨᱤᱢᱟᱱ ᱛᱮ ᱨᱟᱠᱟᱵ ᱠᱟᱛᱮᱫ ᱡᱟᱦᱟᱸ ᱯᱚᱨᱤᱢᱟᱱ ᱫᱟᱜ ᱨᱟᱠᱟᱵ ᱠᱟᱱᱟ ᱚᱱᱟ ᱯᱚᱨᱤᱢᱟᱱ ᱟᱨᱦᱚᱸ ᱵᱷᱩᱜᱨᱚᱵᱚᱚ ᱥᱮ ᱞᱟᱛᱟᱨ ᱨᱮᱫᱚ ᱵᱟᱝ ᱨᱩᱣᱟᱹᱲᱚᱜ ᱠᱟᱱᱟ ᱦᱮᱸ ᱵᱟᱝ ᱨᱩᱣᱟᱹᱲᱚᱜ ᱠᱟᱱᱟ ᱵᱟᱝ ᱨᱩᱣᱟᱹᱲᱚᱜ ᱠᱟᱱᱟ ᱥᱮ ᱫᱟᱜ ᱫᱟᱜ ᱟᱹᱰᱤ ᱯᱚᱨᱤᱢᱟᱱ ᱵᱚᱱ ᱚᱯᱚᱪᱚᱭᱮᱫᱼᱟ ᱫᱟᱜ ᱪᱟᱞᱟᱜ ᱠᱟᱱ ᱠᱷᱟᱱ ᱪᱟᱞᱟᱟᱜ ᱠᱟᱱ ᱜᱮᱭᱟ ᱪᱟᱞᱟᱜ ᱠᱟᱱ ᱜᱮᱭᱟ ᱦᱮᱸ ᱟᱱᱮ ᱥᱚᱨᱠᱟᱨ ᱦᱚᱸ ᱮᱢᱚᱱ ᱚᱠᱟ ᱠᱚᱨᱮ ᱫᱚ ᱫᱚᱢᱮ ᱫᱟᱜ ᱮ ᱮᱢᱟ ᱠᱚ ᱠᱟᱱᱟ ᱚᱠᱟ ᱠᱚᱨᱮ ᱫᱚ ᱵᱟᱝ ᱮ ᱮᱢᱟ ᱠᱚ ᱠᱟᱱᱟ ᱚᱠᱟ ᱠᱚᱨᱮ ᱫᱚ ᱵᱟᱨᱭᱟ ᱯᱮᱭᱟ ᱠᱟᱛᱮᱫ ᱢᱤᱱᱤ ᱮᱢ ᱠᱟᱜ ᱠᱚᱣᱟ ᱢᱤᱫᱴᱟᱝ ᱟᱛᱳ ᱨᱮᱜᱮ ᱦᱮᱸ ᱵᱟᱝ ᱱᱚᱝᱠᱟ ᱧᱮᱞ ᱦᱩᱭᱟᱠᱟᱱᱟ ᱛᱚ ᱮᱱᱛᱮ ᱩᱱᱠᱩ ᱫᱚ ᱟᱫᱚ ᱵᱟᱨᱭᱟ ᱯᱮᱭᱟ ᱡᱚᱠᱷᱚᱱ ᱢᱤᱱᱤᱢ ᱮᱢᱟ ᱠᱚᱣᱟ ᱩᱱᱤ ᱫᱚ ᱫᱟᱜ ᱨᱮᱱᱟᱜ ᱫᱚ ᱢᱚᱨᱢᱚ ᱫᱚᱭ ᱵᱩᱡᱷᱟᱹᱣᱟᱭ ᱦᱮᱸ ᱴᱮᱯ ᱵᱟᱹᱲᱤᱡ ᱠᱟᱱᱟ ᱦᱟᱱᱮ ᱢᱚᱪᱟ ᱠᱷᱩᱞᱟᱹᱣ ᱠᱟᱱᱟ ᱦᱮᱸ ᱫᱟᱜ ᱪᱟᱞᱟᱜ ᱠᱟᱱ ᱠᱷᱟᱱ ᱪᱟᱞᱟᱜ ᱠᱟᱱ ᱜᱮᱭᱟ ᱦᱮᱸ ᱥᱮ ᱵᱟᱝ ᱜᱚᱝᱠᱮ ᱱᱚ
ᱦᱳᱭ ᱚᱱᱠᱟ ᱦᱳᱭᱳᱜ ᱠᱟᱱ ᱜᱮᱭᱟ ᱟᱫᱚ ᱚᱱᱟ ᱠᱚᱞᱤ ᱮᱴᱟᱜ ᱫᱤᱥᱚᱢ ᱠᱚᱨᱮ ᱡᱮᱢᱚᱱ ᱫᱟᱜ ᱨᱮᱭᱟᱜ ᱟᱱᱟᱴ ᱢᱮᱱᱟᱜ ᱟᱠᱟᱫᱼᱟ ᱦᱮᱸ ᱥᱮ ᱟᱵᱚ ᱫᱚ ᱛᱳᱜ ᱵᱚᱱ ᱧᱟᱢᱮᱫᱼᱟ ᱦᱟᱯᱮᱱ ᱫᱤᱱ ᱨᱮ ᱟᱨᱚ ᱟᱱᱟᱴ ᱵᱚᱱ ᱟᱵᱚᱣᱟᱜ ᱦᱚᱸ ᱦᱩᱭᱩᱜ ᱦᱤᱡᱩᱜ ᱜᱮᱭᱟ ᱥᱮ ᱦᱟᱯᱮᱱ ᱫᱤᱱ ᱛᱮ ᱮᱴᱟᱜ ᱫᱤᱥᱚᱢ ᱠᱚ ᱠᱤᱨᱤᱧ ᱠᱟ ᱠᱟᱛᱮᱫ ᱡᱮᱢᱚᱱ ᱟᱨ ᱫᱟᱜ ᱠᱚ ᱟ. ᱜᱩ ᱦᱳᱭᱳᱜ ᱠᱟᱱᱟ ᱱᱚᱰᱮ ᱛᱚ ᱟᱨ ᱱᱚᱝᱠᱟ ᱛᱚ ᱵᱟᱝ ᱟᱫᱚ ᱱᱚᱜᱼᱚᱭ ᱡᱮ ᱱᱤᱛᱚᱜ ᱱᱚᱝ ᱚᱱᱠᱟ ᱛᱟᱦᱮᱱ ᱥᱳᱚᱢᱚᱭ ᱫᱚ ᱡᱩᱫᱤ ᱡᱚᱜᱟᱣ ᱡᱚᱛᱚᱱ ᱵᱟᱢ ᱫᱚᱦᱚᱭᱟ ᱛᱟᱦᱚᱞᱮ ᱚᱱᱟ ᱢᱤᱫ ᱫᱤᱱ ᱛᱚ ᱪᱟᱵᱟᱜ ᱜᱮᱭᱟ ᱥᱮ
ᱮᱠᱟᱜ ᱮᱠᱟᱞ ᱱᱤᱦᱟᱹᱛᱤ ᱪᱟᱵᱟᱜᱼᱟ ᱟᱫᱚ ᱮᱱᱛᱮᱫ ᱚᱱᱟ ᱦᱮᱸ ᱟᱫᱚ ᱚᱱᱟ ᱨᱮᱱᱟᱜ ᱫᱟᱭᱤᱛᱛᱚ ᱵᱟᱧᱪᱟᱣ ᱨᱮᱱᱟᱜ ᱫᱟᱭᱤᱛᱛᱚ ᱟᱵᱚ ᱠᱚᱣᱟᱜ ᱜᱮ ᱠᱟᱱᱟ ᱟᱫᱚ ᱮᱱᱛᱮ ᱟᱵᱚ ᱡᱩᱚᱫᱤ ᱱᱚᱟᱨᱮ ᱵᱟᱵᱚᱱ ᱜᱚᱲᱚᱜᱼᱟ, ᱛᱚ ᱦᱟᱯᱮ ᱫᱤᱱ ᱨᱮ ᱡᱟᱦᱟᱸᱭ ᱯᱚᱝᱼ ᱯᱚᱝᱲᱟ ᱠᱚ ᱦᱤᱡᱩᱜᱼᱟ ᱥᱮ ᱟᱵᱚ ᱱᱟᱦᱟᱜ ᱡᱩᱜᱽᱨᱮ ᱢᱮᱱᱴᱟᱞᱤᱴᱤ ᱪᱮᱫᱞᱮᱠᱟ ᱠᱟᱱᱟ ᱢᱟᱹᱱᱢᱤ ᱠᱚᱣᱟᱜ ᱳ ᱱᱤᱡᱮ ᱵᱟᱪᱞᱮ ᱵᱟᱯᱮᱨ ᱱᱟᱢ ᱢᱟᱱᱮ ᱱᱤᱡᱮᱧ ᱵᱟᱧᱪᱟᱣᱮᱱ ᱥᱮ ᱟᱫᱚ ᱠᱳᱱᱳ ᱵᱮᱯᱟᱨ ᱜᱮ ᱵᱟᱹᱱᱩᱜᱼᱟ ᱟᱫᱚ ᱦᱟᱯᱮᱱ ᱫᱤᱱ ᱨᱮ ᱟᱢᱨᱮᱱ ᱜᱮ ᱯᱚᱨᱮ ᱡᱮᱱᱟᱨᱮᱥᱚᱱ ᱡᱟᱦᱟᱸᱭ ᱯᱚᱝᱠᱚᱲᱟ ᱠᱚ ᱦᱤᱡᱩᱜᱼᱟ ᱩᱱᱠᱩ ᱟᱢᱨᱮᱱ ᱜᱮ ᱠᱟᱱᱟ ᱠᱚ ᱛᱚ ᱩᱱᱠᱩ ᱠᱩ ᱦᱟᱯᱮᱱ ᱫᱤᱱ ᱨᱮ ᱟᱱᱟᱴ ᱦᱩᱭᱩᱜ ᱛᱟᱠᱚᱣᱟ ᱵᱟᱝ ᱦᱟᱞᱮ ᱰᱟᱭᱞᱮ ᱨᱮᱠᱚ ᱯᱟᱲᱟᱜᱼᱟ ᱛᱟᱦᱞᱮ ᱟᱢᱠᱤ ᱱᱚᱣᱟᱢ ᱪᱟ. ᱭ ᱠᱟᱱᱟ ᱡᱮ ᱟᱢ ᱦᱟᱹᱵᱤᱡ ᱜᱮ ᱱᱚᱣᱟ ᱵᱚᱝᱥᱚ ᱵᱤᱥᱛᱟᱨ ᱫᱚ ᱪᱟᱵᱟ ᱦᱚᱪᱚᱝ ᱵᱟᱢ ᱪᱟᱹᱭ ᱠᱟᱱᱟ ᱥᱮ? ᱛᱟᱦᱞᱮ ᱮᱸᱰᱮᱠᱷᱟᱱ ᱪᱮᱫᱟᱜ ᱟᱵᱚ ᱱᱚᱣᱟ ᱱᱟᱥᱮ ᱮ ᱡᱟᱦᱟᱸ ᱴᱩᱠᱩᱱ ᱞᱟ. ᱠ ᱪᱮᱫᱟᱜ ᱩᱱᱟᱹᱜ ᱴᱩᱠᱩᱱ ᱵᱚᱱ ᱵᱮᱵᱚᱦᱟᱨ ᱪᱚᱱ ᱥᱮ ᱦᱮᱸ ᱵᱟᱝ
ᱦᱳᱭ ᱟᱫᱚ ᱜᱚᱝᱠᱮ ᱢᱟᱱᱮ ᱱᱚᱣᱟ ᱥᱚᱨᱠᱟᱨ ᱯᱟᱦᱴᱟ ᱠᱷᱚᱱᱟᱜ ᱦᱚᱸ ᱚᱱᱠᱟᱱ ᱟᱹᱰᱤ ᱨᱚᱠᱚᱢ ᱡᱮ ᱠᱚᱨᱢᱚ ᱥᱩᱪᱤ ᱛᱤ ᱠᱚ ᱧᱮᱞᱚᱜ ᱠᱟᱱ ᱜᱮᱭᱟ ᱡᱮ ᱫᱟᱜ ᱟᱞᱚᱵᱚᱱ ᱚᱯᱚᱪᱚᱭ ᱢᱟ ᱥᱮ ᱵᱤᱨ ᱵᱩᱨᱩ ᱟᱞᱚᱵᱚᱱ ᱢᱟᱜ ᱢᱟ ᱫᱟᱨᱮ ᱵᱚᱱ ᱨᱚᱦᱚᱭ ᱢᱟ ᱦᱚᱜᱼᱚ ᱱᱚᱣᱟ ᱡᱟᱦᱟᱸ ᱥᱚᱨᱠᱟᱨ ᱯᱟᱦᱴᱟ ᱚᱱᱟ ᱡᱟᱦᱟᱸ ᱯᱨᱚᱠᱚᱞᱯᱚ ᱠᱚ ᱥᱮ ᱯᱚᱫᱚᱠᱷᱮᱯ ᱠᱚ ᱠᱚ ᱦᱟᱛᱟᱜ ᱠᱟᱱᱟ ᱚᱱᱟ ᱵᱟᱥ ᱼᱼ ᱛᱟᱯᱚᱨᱮ ᱛᱤᱱᱟᱹᱜ ᱴᱟ ᱡᱚ ᱵᱤᱞᱤᱜ ᱠᱟᱱᱟ ᱟᱵᱤᱱᱟᱜ ᱢᱮᱫ ᱛᱮ ᱪᱮᱫ ᱞᱮᱠᱟ ᱵᱤᱱ ᱧᱮᱞᱫᱟ
ᱮᱠᱫᱚᱢ ᱮᱠᱫᱚᱢ ᱟᱹᱰᱤ ᱱᱟᱯᱟᱭ ᱠᱟᱛᱷᱟ ᱱᱚᱣᱟ ᱫᱚ ᱠᱩᱠᱞᱤ ᱮᱫ ᱟ ᱜᱚᱝᱠᱮ ᱟᱫᱚ ᱱᱟᱦᱟᱜ ᱫᱤᱱᱨᱮ ᱡᱩᱫᱤ ᱵᱚᱱ ᱧᱮᱞᱟ, ᱱᱚᱜᱼᱚ ᱱᱟ ᱫᱚ ᱥᱩᱫᱷᱩ, ᱥᱩᱫᱷᱩ ᱪᱮ ᱩᱱᱠᱩ ᱚᱞᱚᱜ ᱯᱟᱲᱦᱟᱣᱟᱱ ᱯᱟᱹᱴᱷᱩᱣᱟᱹ ᱠᱚᱜᱮ ᱱᱚᱜᱼᱚ ᱱᱚᱝᱠᱟᱱᱟᱜ ᱠᱟᱹᱢᱤ ᱠᱚᱨᱢᱚ ᱥᱩᱪᱤ ᱠᱚ ᱥᱟᱵ ᱮᱜᱼᱟ ᱱᱚᱣᱟ ᱫᱚ ᱥᱩᱢᱩᱝ ᱫᱚ ᱵᱟᱝ ᱠᱟᱱᱟ ᱱᱚᱣᱟ ᱫᱚ ᱡᱷᱚᱛᱚ ᱦᱚᱲᱟᱜ ᱜᱮ ᱠᱤᱱᱛᱩ ᱤᱧ ᱫᱩᱧ ᱞᱟᱹᱭᱟ ᱱᱚᱣᱟ ᱫᱚ ᱠᱚᱨᱟᱣ ᱩᱪᱤᱛ ᱠᱟᱱᱟ ᱛᱚ ᱮᱱᱛᱮ ᱡᱟᱹᱥᱛᱤ ᱠᱟᱹᱭᱛᱮ ᱱᱩᱠᱩ ᱠᱚ ᱞᱟᱦᱟ ᱦᱤᱡᱩᱜ ᱠᱟᱱ ᱛᱟᱵᱚᱱᱟ ᱠᱟᱨᱚᱱ ᱩ ᱩᱱᱠᱩ ᱫᱚ ᱱᱤᱛᱚᱜ ᱚᱱᱟ ᱨᱮᱱᱟᱜ ᱯᱚᱛᱚᱵ ᱠᱚᱨᱮ ᱦᱚᱸᱠᱚ ᱚᱞᱚᱜ ᱯᱟᱲᱦᱟᱣ ᱠᱟᱛᱮᱫ ᱠᱚ ᱵᱩᱡᱷᱟᱹᱣ ᱫᱟᱲᱮᱭᱟᱜ ᱠᱟᱱᱟ ᱥᱮ ᱱᱮᱛᱟᱨ ᱫᱚ ᱥᱳᱥᱟᱞ ᱢᱤᱰᱤᱭᱟ ᱨᱮᱦᱚᱸ ᱵᱚᱱ ᱧᱮᱞ ᱫᱟᱲᱮᱭᱟᱜ ᱠᱟᱱᱟ ᱦᱮᱸ ᱵᱟᱝ ᱡᱟᱦᱟᱸ ᱟᱹᱛᱩ ᱫᱤᱥᱚᱢ ᱨᱮ ᱠᱤᱱᱛᱩ ᱩᱱᱟᱹᱜ ᱴᱟ ᱫᱚ ᱚᱱᱠᱟᱱᱟᱜ ᱡᱤᱱᱤᱥ ᱵᱟᱝᱠᱚ ᱧᱮᱞᱮᱫ ᱨᱮᱦᱚᱸ ᱠᱤᱱᱛᱩ ᱤᱱᱴᱟᱨᱴᱮᱱᱢᱮᱱ ᱚᱱᱠᱟᱱᱟᱜ ᱡᱤᱱᱤᱥ ᱠᱚᱠᱚ ᱧᱮᱞᱮᱜᱼᱟ ᱯᱷᱳᱱ ᱠᱚᱨᱮ ᱦᱮᱸᱥᱮ ᱢᱮᱱᱠᱷᱟᱱ ᱡᱟᱦᱟᱸᱭ ᱱᱤᱛᱚᱜ ᱯᱚᱝ ᱯᱚᱝᱲᱟ ᱱᱤᱛᱚᱜ ᱚᱞᱚᱜ ᱯᱟᱲᱦᱟᱣ ᱡᱤᱭᱚᱱ ᱨᱮ ᱢᱮᱱᱟᱜ ᱠᱚᱣᱟ ᱩᱱᱠᱩ ᱫᱚ ᱩᱴᱤ ᱩ ᱠᱚ ᱵᱩᱡᱷᱟᱹᱣ ᱮᱫᱟ ᱡᱮ ᱱᱚᱣᱟ ᱥᱟ ᱥᱚᱢ ᱤᱭᱟᱹ ᱱᱚᱣᱟ ᱫᱤᱥᱚᱢ ᱨᱮ
ᱪᱮᱫ ᱫᱤᱥᱚᱢ ᱨᱮ ᱱᱚᱣᱟ ᱨᱮᱱᱟᱜ ᱤᱯᱷᱮᱠᱴ ᱪᱮᱫ ᱞᱮᱠᱟ ᱯᱟᱲᱟᱜ ᱠᱟᱱᱟ ᱟᱨ ᱱᱚᱜᱼᱚᱭ ᱡᱮ ᱜᱚᱝᱠᱮ ᱦᱚᱸᱚᱭ ᱦᱟᱞᱮ ᱜᱮ ᱯᱟᱨᱚᱢᱱᱟ ᱡᱟᱦᱟᱸ ᱫᱚᱠᱚ ᱢᱮᱱᱮᱜᱼᱟ ᱯᱟᱸᱪᱮᱭ ᱡᱩᱱ ᱵᱤᱥ ᱥᱚ ᱯᱚᱨᱤᱵᱮᱥ ᱫᱤᱵᱚᱥ ᱦᱮᱸᱥᱮ ᱟᱫᱚ ᱦᱚᱸᱜᱼᱚ ᱱᱚᱣᱟ ᱡᱮᱢᱚᱱ ᱧᱮᱞ ᱵᱤᱱ ᱡᱮ ᱮᱱᱦᱤᱞᱳᱜ ᱜᱮᱠᱚ ᱢᱟᱱᱟᱣ ᱠᱮᱫᱟ ᱟᱫᱚ ᱦᱚᱭ ᱛᱚ ᱫᱟᱨᱮ ᱠᱚ ᱵᱤ ᱵᱷᱤᱱᱱᱚ ᱡᱟᱭᱜᱟ ᱨᱮ ᱨᱚᱦᱚᱭ ᱵᱟᱲᱟ ᱦᱩᱭᱱᱟ ᱟᱫᱚ ᱚᱱᱮ ᱡᱮ ᱫᱟᱨᱮ ᱜᱮᱢ ᱨᱚᱦᱚᱭ ᱠᱮᱫᱟ ᱟᱫᱚ ᱨᱚᱦᱚᱭ ᱜᱤᱰᱤ ᱠᱟᱫᱟᱢ ᱟᱫᱚ ᱧᱮᱞᱟᱢ ᱦᱮᱸ ᱚᱱᱟ ᱫᱚ ᱟᱹᱰᱤ ᱥᱳᱥᱟᱞ ᱢᱤᱰᱤᱭᱟ ᱨᱮ ᱡᱮ ᱟᱹᱰᱤ ᱜᱟᱪᱷ ᱫᱟᱨᱮᱧ ᱨᱚᱦᱚᱭ ᱠᱮᱫᱟ ᱤᱭᱟᱹ ᱠᱤᱫᱟᱹᱧ ᱚᱱᱠᱟ ᱜᱮ ᱫᱚᱢᱮ ᱧᱮᱞ ᱵᱟᱲᱟᱜ ᱠᱟᱱᱟ ᱠᱤᱱᱛᱩ ᱵᱟᱥᱛᱚᱵ ᱨᱮ ᱟᱫᱚ ᱚᱱᱮ ᱢᱤᱫ ᱫᱤᱱ ᱜᱮ ᱫᱟᱨᱮ ᱨᱚᱦᱚᱭ ᱠᱮᱫᱟᱭ ᱟᱫᱚ ᱚᱱᱟ ᱫᱟᱨᱮ ᱫᱚ ᱧᱮᱞ ᱵᱤᱱ ᱜᱚᱡ ᱱᱟ ᱥᱮ ᱵᱟᱧᱪᱟᱣ ᱮᱱᱟ ᱚᱱᱟ ᱨᱮᱱᱟᱜ ᱠᱳᱱᱳ ᱯᱚᱫᱚᱠᱷᱮᱯ ᱥᱮ ᱚᱱᱠᱟᱱᱟᱜ ᱠᱚᱨᱢᱚ ᱥᱩᱪᱤ ᱦᱚᱸ ᱵᱟᱝ ᱦᱟᱛᱟᱜ ᱠᱟᱱᱟ ᱦᱮᱸᱥᱮ
ᱮᱠᱟᱞ ᱮᱠᱟᱞ ᱮᱠᱟᱞ ᱞᱮᱠᱟ ᱱᱚᱣᱟ ᱫᱚ ᱥᱟᱹᱨᱤ ᱠᱟᱛᱷᱟ ᱱᱚᱣᱟ ᱫᱚ ᱟᱨ ᱡᱚᱛᱷᱟᱛ ᱠᱟᱛᱷᱟ ᱮᱠᱫᱚᱢ ᱡᱚᱛᱷᱟᱛ ᱠᱟᱛᱷᱟ ᱱᱚᱣᱟ ᱫᱚ ᱱᱤᱡᱮ ᱟᱯᱱᱟᱨ ᱦᱚᱸ ᱧᱮᱞ ᱦᱩᱭ ᱠᱟᱱᱟ ᱛᱚ ᱛᱚ ᱨᱚᱦᱚᱭ ᱦᱚᱴᱚ ᱠᱟᱫᱟᱭ ᱦᱟᱱᱮ ᱦᱚᱭᱛᱚ ᱧᱮᱞ ᱢᱮ ᱨᱟᱥᱛᱟ ᱥᱟᱭᱤᱰ ᱨᱮ ᱟᱫᱚ ᱚᱸᱰᱮ ᱫᱚ ᱚᱠᱚᱭ ᱫᱟᱜ ᱮ ᱮᱢᱟᱜᱼᱟ ᱚᱸᱰᱮ ᱡᱮᱢ ᱨᱚᱦᱚᱭ ᱦᱚᱴᱚ ᱠᱟᱜ ᱠᱟᱱᱟ ᱱᱟᱱᱟ ᱦᱩᱱᱟᱹᱨ ᱢᱟᱨᱟᱝ ᱢᱟᱨᱟᱝ ᱦᱚᱲ ᱠᱚ ᱦᱮᱡ ᱠᱟᱛᱮ ᱦᱮᱸ ᱚᱱᱟ ᱢᱟ ᱠᱟᱛᱷᱟ ᱠᱟᱱ ᱜᱮᱭᱟ ᱟᱨᱮ ᱵᱟᱵᱟ ᱫᱟᱨᱮᱢ ᱨᱚᱦᱚᱭ ᱠᱮᱫᱟ ᱡᱮ ᱚᱸᱰᱮ ᱜᱮ ᱟᱢᱟᱜ ᱢᱩᱪᱟᱹᱫ ᱦᱩᱭᱱᱟ ᱚᱱᱟ ᱫᱚ ᱵᱟᱝ
ᱚᱱᱟ ᱫᱚ ᱵᱟᱝ ᱡᱚᱛᱚ ᱠᱷᱚᱱ ᱵᱟᱭ ᱦᱟᱨᱟᱜ ᱠᱟᱱᱟᱭ ᱟᱡ ᱡᱚᱛᱚᱠᱷᱚᱱ ᱵᱟᱭ ᱦᱟᱨᱟᱜ ᱠᱟᱱᱟ ᱛᱚᱛᱚ ᱫᱤᱠ ᱫᱚ ᱡᱚᱛᱚ ᱦᱚᱲᱟᱜ ᱜᱮ ᱢᱟᱱᱮ ᱚᱱᱮ ᱢᱮᱸᱫ ᱞᱩᱛᱩᱨ ᱫᱚ ᱫᱚᱨᱠᱟᱨ ᱢᱮᱱᱟᱜ ᱠᱟᱫᱟ ᱪᱮᱫᱟᱜ ᱥᱮ ᱛᱚᱵᱮ ᱱᱟᱥᱮ ᱡᱟᱦᱟᱸ ᱠᱚᱵᱚ ᱨᱚᱦᱚᱭᱫᱟ ᱚᱱᱟ ᱠᱚ ᱵᱟᱧᱪᱟᱜᱼᱟ ᱵᱟᱠᱷᱟᱱ ᱫᱚᱵᱚᱱ ᱧᱮᱞᱟ ᱡᱟᱦᱟᱸ ᱠᱚᱵᱚᱱ ᱨᱚᱦᱚᱭᱮᱜᱼᱟ ᱚᱱᱟ ᱟᱵᱚ ᱫᱚ ᱚᱱᱮ ᱢᱤᱫ ᱫᱤᱱ ᱜᱮᱵᱚᱱ ᱧᱮᱞ ᱠᱮᱫᱟ ᱢᱤᱫ ᱫᱤᱱ ᱜᱮᱵᱚᱱ ᱨᱚᱦᱚᱭ ᱠᱮᱫᱟ ᱵᱟᱥ ᱟᱫᱚ ᱢᱮᱫ ᱞᱩᱛᱩᱨ ᱵᱟᱝ ᱠᱷᱟᱹᱛᱤᱨ ᱛᱮ ᱧᱮᱞᱟᱢ ᱚᱱᱟ ᱫᱚ ᱚᱠᱟᱭᱮᱱᱪᱚ
ᱟᱫᱚ ᱜᱚᱝᱠᱮ ᱱᱟᱦᱟᱜ ᱡᱩᱜᱽ ᱫᱚ ᱪᱮᱠᱟ ᱠᱟᱱᱟ ᱚᱱᱟ ᱥᱳᱥᱟᱞ ᱢᱤᱰᱤᱭᱟ ᱡᱩᱜᱽ ᱠᱟᱱᱟ ᱛᱚ ᱥᱳᱥᱟᱞ ᱢᱤᱰᱤᱭᱟ ᱨᱮ ᱯᱳᱥᱴ ᱜᱚᱫ
ᱵᱟᱥ ᱯᱷᱚᱞᱣᱟᱨ ᱵᱟᱹᱲᱛᱤ ᱮᱱ ᱛᱟᱭᱟ ᱟᱹᱰᱤ ᱢᱤᱫ ᱴᱮᱱ ᱠᱟᱹᱢᱤ ᱠᱮᱫᱟᱭ ᱦᱮᱸᱥᱮ
ᱮᱠᱫᱚᱢ ᱢᱟᱱᱮ ᱵᱤᱨᱟᱴ ᱵᱮᱯᱟᱨ ᱢᱤᱫ ᱴᱟᱝ ᱠᱟᱹᱢᱤ ᱠᱮᱫᱟᱭ ᱠᱤᱱᱛᱩ ᱟᱫᱚ ᱠᱤ ᱱᱚᱣᱟ ᱛᱤᱱᱟᱹᱜ ᱴᱟᱜ ᱡᱚᱛᱷᱟᱛ ᱟ ᱤᱧ ᱫᱚ ᱵᱟᱹᱧ ᱢᱚᱱᱮᱭᱟ ᱛᱚ ᱮᱱᱛᱮ ᱟᱫᱚ ᱚᱠᱚᱭ ᱪᱮᱫ ᱮᱢ ᱢᱮᱛᱟᱭᱟ ᱱᱤᱛᱚᱜ ᱫᱚ ᱡᱚᱛᱚ ᱦᱚᱲᱟᱜ ᱜᱮ ᱟᱹᱭᱫᱟᱹᱨ ᱢᱮᱱᱟᱜᱼᱟ
ᱟᱹᱭᱫᱟᱹᱨ ᱢᱮᱱᱟᱜᱼᱟ ᱟᱨᱟᱜ ᱨᱮᱦᱚᱸᱭ ᱤᱱᱟᱹᱜ ᱜᱮ ᱟᱫᱚ ᱮᱱᱛᱮ ᱨᱮᱦᱚᱸ ᱥᱚᱥᱟᱞ ᱢᱤᱰᱤᱭᱟ ᱨᱮ ᱚᱱᱠᱟ ᱢᱟᱱᱮ ᱱᱤᱡᱮ ᱦᱚᱸ ᱠᱟᱹᱴᱤᱡ ᱱᱚᱜᱼᱚᱭ ᱡᱮ ᱫᱟᱜ ᱠᱚᱵᱚᱱ ᱚᱯᱚᱪᱚᱭ ᱮᱫᱟ ᱡᱟᱹᱥᱛᱤ ᱧᱚᱜ ᱵᱤᱨ ᱵᱩᱨᱩ ᱠᱚ ᱠᱟᱹᱴᱤᱡ ᱫᱟᱨᱮ ᱱᱟᱹᱲᱤ ᱠᱚᱵᱚᱱ ᱢᱟᱜ ᱜᱤᱰᱤᱭ ᱮᱫᱟ ᱵᱟᱵᱚᱱ ᱤᱭᱟᱹᱭᱮᱫᱟ ᱥᱩᱫᱩ ᱜᱮ ᱢᱚᱪᱟ ᱛᱮᱵᱚᱱ ᱞᱟᱹᱭ ᱛᱮ ᱢᱤᱫᱴᱮᱱ ᱫᱟᱨᱮᱢ ᱜᱮᱫ ᱞᱮᱠᱷᱟᱱ ᱢᱚᱬᱮ ᱜᱚᱴᱟᱝ ᱫᱟᱨᱮ ᱨᱚᱦᱚᱭ ᱦᱩᱭᱩᱜᱼᱟ ᱠᱤᱱᱛᱩ ᱚᱱᱠᱟ ᱢᱚᱛᱚ ᱫᱚ ᱥᱩᱫᱩ ᱞᱟᱹᱭ ᱜᱮᱵᱚᱱ ᱞᱟᱹᱭ ᱜᱤᱲᱤ ᱠᱟᱜᱼᱟ
ᱮᱠᱟᱞ ᱮᱠᱟᱞ ᱮᱠᱫᱚᱢ ᱮᱠᱫᱚᱢ ᱱᱚᱣᱟ ᱢᱟ ᱠᱟᱛᱷᱟ ᱠᱟᱱ ᱜᱮ ᱟᱨ ᱥᱩᱫᱷᱩ ᱞᱟᱹᱭ ᱜᱮᱵᱩᱱ ᱞᱟᱹᱭ ᱫᱟ ᱢᱮᱱᱠᱷᱟᱱ ᱡᱟᱦᱟᱸ ᱞᱮᱠᱟ ᱠᱟᱹᱢᱤ ᱞᱟᱹᱠᱛᱤᱭᱟ ᱚᱱᱟ ᱫᱚ ᱵᱟᱵᱚᱱ ᱠᱟᱹᱢᱤᱭᱟ ᱵᱟᱝ ᱞᱮᱠᱟ ᱟᱫᱚ ᱱᱟᱦᱟᱜ ᱫᱤᱱ ᱨᱮ ᱡᱩᱫᱤ ᱚᱱᱟ ᱡᱟᱦᱟᱸ ᱤᱧ ᱫᱩᱧ ᱞᱟᱹᱭᱼᱟ ᱡᱟᱦᱟᱸ ᱟᱵᱚ ᱥᱟᱱᱛᱟᱲ ᱠᱚ ᱢᱮᱱᱟᱜ ᱵᱚᱱᱟ ᱥᱮ ᱟᱵᱚ ᱫᱚ ᱪᱮᱫ ᱞᱮᱠᱟ ᱵᱤᱨ ᱫᱤᱥᱚᱢ ᱧᱚᱜ ᱨᱮᱜᱮ ᱢᱮᱱᱟᱜ ᱵᱚᱱᱟ ᱛᱚ ᱪᱤᱠᱟᱹᱜ ᱠᱟᱱᱟ ᱟᱵᱚ ᱫᱚ ᱠᱤᱱᱛᱩ ᱩᱱᱟᱹᱜ ᱫᱚ ᱤᱧ ᱫᱩᱧ ᱞᱟᱹᱭᱟ ᱫᱟᱨᱮ ᱠᱚᱫᱚ ᱵᱟᱵᱚᱱ ᱢᱟᱜ ᱜᱤᱰᱤᱭᱟ ᱵᱟᱵᱚᱱ ᱢᱟᱜ ᱜᱤᱰᱤᱭᱫᱟ ᱠᱤᱱᱛᱩ ᱪᱮᱫ ᱤᱧ ᱞᱟᱹᱭ ᱟᱵᱚ ᱫᱚ ᱪᱮᱫ ᱥᱩᱫᱩ
ᱵᱩᱨᱩ ᱟᱵᱚ ᱥᱟᱱᱛᱟᱲ ᱫᱚ ᱟᱵᱚ ᱥᱟᱱᱛᱟᱲ ᱫᱚ ᱪᱮᱫ ᱞᱮᱠᱟ ᱵᱤᱨ ᱵᱩᱨᱩ ᱫᱟᱨᱮ ᱱᱟᱹᱲᱤ ᱠᱩ ᱡᱚᱜᱟᱣ ᱡᱚᱛᱚᱱ ᱥᱮ ᱨᱟᱠᱷᱟ ᱫᱚᱦᱚ ᱠᱟᱛᱮᱜ ᱵᱩᱱ ᱫᱚᱦᱚ ᱦᱮᱸ ᱥᱮ ᱵᱟᱝ ᱚᱱᱟ ᱠᱚ ᱪᱮᱛᱟᱱ ᱨᱮ ᱟᱵᱩᱣᱟᱜ ᱜᱚᱨᱚᱡᱽ ᱟᱹᱰᱤᱴᱟᱜ ᱜᱮ ᱢᱮᱱᱟᱜ-ᱟ᱾ ᱦᱮᱸ ᱥᱮ ᱚᱠᱚᱭ ᱡᱟᱛᱮ ᱟᱨᱚ ᱠᱚ ᱢᱟᱜᱽ ᱢᱟ ᱚᱱᱟ ᱞᱟᱹᱜᱤᱫ ᱛᱮ ᱡᱟᱦᱟᱸ ᱠᱚᱨᱮ ᱵᱤᱨ ᱠᱚ ᱯᱚᱞᱚᱴ ᱠᱚ ᱢᱮᱱᱟᱜ ᱟᱠᱟᱜ-ᱟ᱾ ᱰᱤᱣᱴᱤ ᱠᱟᱛᱮᱜ ᱵᱚᱱ ᱦᱚᱨᱚᱭᱮᱜ-ᱟ ᱵᱚᱱ᱾
ᱮᱠᱟᱞ ᱮᱠᱟᱞ ᱮᱠᱟᱞ ᱮᱠᱟᱞ ᱟᱫᱚ ᱜᱚᱢᱠᱮ ᱱᱟᱦᱟᱜ ᱫᱤᱱᱨᱮ ᱪᱤᱫ ᱞᱮᱠᱟ ᱧᱮᱞᱚᱜ ᱠᱟᱱᱟ ᱚᱱᱟ ᱡᱟᱦᱟᱸ ᱚᱱᱟ ᱠᱚᱢ ᱞᱟᱹᱭ ᱠᱮᱜ-ᱟ ᱦᱮᱸᱥᱮ ᱚᱱᱟ ᱫᱚ ᱟᱸ ᱟᱵᱚ ᱫᱚ ᱪᱮᱫ? ᱥᱩᱫᱷᱩ ᱥᱟᱦᱟᱱ ᱥᱟᱠᱟᱢ ᱞᱟᱹᱜᱤᱫ ᱛᱷᱚᱲᱟ ᱵᱚᱱ ᱵᱮᱵᱚᱦᱟᱨᱮᱜ-ᱟ? ᱚᱱᱟ ᱯᱚᱨᱮ ᱠᱟᱹᱴᱤᱡ ᱚᱲᱟᱜ ᱨᱮ ᱡᱟᱦᱟᱸ ᱠᱤᱪᱷᱩ, ᱚᱲᱟᱜ ᱡᱩᱛ ᱞᱟᱹᱜᱤᱫ ᱡᱟᱦᱟᱸ ᱠᱤᱪᱷᱩ ᱞᱟᱜᱟᱜ ᱠᱟᱱᱟ᱾ ᱠᱟᱴ ᱚᱱᱟ ᱵᱚᱱ ᱢᱟᱜ ᱮᱜ-ᱟ᱾ ᱢᱮᱱᱠᱷᱟᱱ ᱮᱴᱟᱜ ᱜᱟᱛᱟᱠ ᱨᱮᱱ ᱦᱚᱲ ᱫᱚ ᱪᱤᱠᱟᱭᱮᱜ-ᱟ ᱠᱚ ᱱᱟᱥᱮ ᱯᱩᱭᱥᱟᱹ ᱠᱟᱹᱣᱰᱤ ᱟᱨᱡᱟᱣ ᱞᱟᱹᱜᱤᱫ ᱪᱤᱠᱟᱹᱭ ᱫᱟᱠᱚ ᱫᱟᱨᱮ ᱠᱚᱠᱚ ᱢᱟᱜᱮᱫ ᱛᱮ ᱦᱟᱴᱟᱝ ᱤᱫᱤᱭᱮᱜ-ᱟ ᱠᱩ ᱛᱟᱯᱚᱨᱮ ᱱᱟᱱᱟ ᱦᱩᱱᱟᱹᱨ ᱯᱷᱮᱠᱴᱨᱤ ᱠᱚ ᱛᱮᱭᱟᱨᱮᱜ-ᱟ ᱦᱮᱸ ᱵᱟᱝ?
ᱛᱮᱭᱟᱨᱚᱜ ᱠᱟᱰᱟᱭ ᱦᱮᱸ ᱦᱮᱡ ᱥᱮᱫ ᱦᱚᱸ
ᱛᱟᱦᱚᱞᱮ ᱱᱚᱣᱟ ᱨᱮᱱ ᱵᱚᱱ ᱞᱟᱹᱭᱟ ᱦᱩᱛᱤ ᱫᱚ ᱩᱱᱠᱩ ᱜᱮ ᱪᱤᱞᱤ ᱞᱟᱹᱭ ᱜᱟᱱᱚᱜ-ᱟ᱾ ᱦᱮᱸ ᱵᱟᱝ ᱦᱟᱸ ᱦᱟᱸ
ᱟᱵᱚᱣᱟᱜ ᱤᱭᱟᱹ ᱞᱮᱠᱟᱛᱮ ᱠᱟᱨᱚᱱ ᱟᱵᱚ ᱥᱮᱫᱟᱭ ᱠᱷᱚᱱᱟᱜ ᱵᱤᱨ ᱵᱩᱨᱩ ᱨᱮᱵᱚᱱ ᱛᱟᱦᱮᱱ ᱦᱮᱡ ᱟᱠᱟᱱᱟ ᱡᱚᱛᱚ ᱡᱚᱛᱚᱱ ᱡᱚᱜᱟᱣ ᱟᱹᱜᱩ ᱟᱠᱟᱫᱟ ᱵᱚᱱ ᱠᱳᱱᱳ ᱢᱟᱱᱮ ᱫᱟᱨᱤ ᱱᱟᱹᱲᱤ ᱛᱚᱜᱮ ᱵᱚᱸᱜᱟ ᱵᱩᱨᱩ ᱞᱮᱠᱟᱵᱚᱱ ᱫᱮᱵᱟ ᱥᱮᱵᱟ ᱟᱹᱜᱩᱭᱮᱫ ᱠᱚᱣᱟ ᱦᱮᱸ ᱥᱮ ᱵᱟᱝ ᱚᱱᱟ ᱠᱷᱟᱹᱛᱤᱨ ᱛᱮ ᱟᱵᱚ ᱫᱚ ᱟᱹᱰᱤ ᱫᱟᱨᱮ ᱱᱟᱹᱲᱤ ᱪᱮᱛᱟᱱ ᱫᱚ ᱟᱹᱰᱤᱴᱟᱜ ᱜᱮ ᱜᱚᱨᱚᱡᱽ ᱫᱩᱞᱟᱹᱲ ᱫᱚ ᱢᱮᱱᱟᱜ
ᱟᱭᱚ ᱜᱚᱝᱠᱮ ᱱᱟᱦᱟᱜ ᱫᱤᱱ ᱨᱮ ᱪᱮᱫ ᱧᱮᱞᱚᱜ ᱠᱟᱱᱟ ᱯᱩᱛᱷᱤ ᱯᱚᱛᱚᱵ ᱨᱮ ᱯᱟᱲᱦᱟᱜ ᱚᱱᱟ ᱠᱟᱛᱮ ᱵᱩᱡᱷᱟᱹᱜ ᱠᱟᱱᱟ ᱡᱮ ᱫᱟᱨᱮ ᱫᱚ ᱪᱮᱛᱟ ᱚᱠᱥᱤᱡᱮᱱᱮ ᱮᱢᱚᱜ-ᱟᱭ᱾ ᱱᱚᱣᱟ ᱫᱚ ᱟᱵᱩ ᱵᱩᱱ ᱯᱟᱲᱦᱟᱜ ᱠᱟᱱᱟ ᱠᱤᱱᱛᱩ ᱱᱩᱣᱟ ᱠᱤ ᱟᱵᱩ ᱠᱤ ᱛᱤᱦᱤᱧ ᱠᱷᱚᱱᱟᱜ ᱵᱩᱱ ᱵᱟᱲᱟᱭ ᱛᱤᱦᱤᱜ, ᱟᱵᱩ ᱢᱟᱹᱱᱢᱤ ᱫᱚ ᱟᱹᱰᱤ ᱡᱩᱜᱽ ᱡᱩᱜᱽ ᱠᱷᱚᱱᱟᱜ ᱵᱩᱱ ᱵᱟᱲᱟᱭ᱾
ᱠᱷᱚᱱᱟᱜ ᱜᱮᱵᱩᱱ ᱵᱟᱲᱟᱭ᱾
ᱦᱮᱸ ᱤᱱᱟᱹ ᱦᱚᱛᱮᱜ ᱛᱮ ᱟᱵᱩ ᱫᱟᱨᱤ ᱵᱩᱱ ᱵᱚᱸᱜᱟ ᱟᱜ ᱠᱟᱱ ᱛᱟᱦᱮᱸᱫ ᱡᱚ-ᱵᱤᱞᱤ ᱵᱩᱱ ᱧᱟᱢᱟ᱾ ᱱᱤᱭᱟᱹ ᱦᱚᱛᱮᱛᱮ ᱟᱵᱩ ᱫᱟᱨᱮ ᱵᱩᱱ ᱵᱚᱸᱜᱟ ᱵᱩᱨᱩᱜ ᱠᱟᱱᱛᱟᱦᱮᱸ ᱪᱤᱠᱟᱛᱮ ᱛᱟᱦᱚᱞᱮ ᱱᱚᱣᱟ ᱩᱭᱦᱟᱹᱨ ᱞᱟᱹᱜ ᱛᱤ ᱠᱟᱱ ᱛᱟᱵᱩᱱᱟ ᱟᱵᱩᱣᱟᱜ, ᱦᱳᱭ ᱛᱟᱦᱚᱞᱮ ᱟᱵᱩ ᱫᱚ ᱠᱤᱱᱛᱩ ᱩᱱᱠᱩ ᱠᱷᱚᱱ ᱢᱟᱲᱟᱝ ᱛᱮᱵᱩᱱ ᱵᱟᱲᱟᱭ ᱛᱟᱦᱮᱸᱫ ᱡᱮ ᱫᱟᱨᱮ ᱥᱟᱹᱨᱤ ᱜᱮ ᱟᱵᱩ ᱞᱟᱹᱜᱤᱫ ᱫᱚ ᱡᱤᱭᱚᱱ ᱠᱟᱱᱟ ᱡᱤᱵᱚᱱ ᱠᱟᱱᱟ ᱦᱮᱸ ᱵᱟᱝ? ᱦᱟᱭ ᱦᱟᱭ ᱦᱟᱭ, ᱟᱪᱪᱷᱟ ᱜᱚᱝᱠᱮ ᱟᱹᱰᱤ ᱱᱟᱯᱟᱭ ᱵᱩᱡᱷᱟᱹᱣ ᱮᱱᱟ ᱟᱢ ᱥᱟᱶ ᱨᱚᱯᱚᱲ ᱠᱟᱛᱮ ᱟᱫᱚ ᱢᱟ ᱮᱱᱠᱷᱟᱱ ᱟ ᱱᱤᱭᱟᱹ ᱜᱷᱟᱹᱲᱤᱡ ᱫᱚ ᱱᱚᱝᱠᱟ ᱜᱮ ᱚᱠᱛᱚ ᱦᱩᱭᱱᱟ, ᱟᱨ ᱡᱚᱦᱟᱨ ᱜᱮ ᱜᱚᱝᱠᱮ᱾
ᱦᱮᱸ ᱜᱚᱢᱠᱮ ᱡᱚᱦᱟᱨ ᱜᱮ ᱡᱚᱦᱟᱨ ᱜᱮ